ᱡᱚᱦᱟᱨ ᱜᱮ ᱫᱟᱫᱟ᱾
ᱦᱮᱸ ᱡᱚᱦᱟᱨ ᱜᱮ ᱵᱚᱠᱚᱧ ᱡᱚᱦᱟᱨ ᱜᱮ᱾
ᱦᱳᱭ ᱛᱚᱵᱮ ᱢᱮᱱᱫᱟᱹᱧ ᱫᱟᱫᱟ ᱱᱟᱯᱟᱭ ᱜᱮᱛᱚ ᱢᱮᱱᱟᱜᱱᱟ ᱟᱠᱟᱫ ᱢᱮᱭᱟ?
ᱦᱚᱸ ᱵᱚᱠᱚᱡ ᱱᱟᱯᱟᱭ ᱜᱮ ᱦᱮᱱᱟᱜ ᱛᱤᱧᱟᱹ ᱟᱢᱫᱚ ᱛᱟᱦᱚᱞᱮ ᱚᱠᱟᱞ ᱞᱮᱠᱟ ᱦᱮᱱᱟᱜ ᱛᱟᱢᱟ?
ᱦᱳᱭ ᱤᱧᱦᱚ ᱱᱟᱯᱟᱭ ᱫᱚ ᱱᱟᱯᱟᱭ ᱜᱮ ᱢᱤᱱᱟᱹᱧᱟ ᱟᱨ ᱠᱟᱹᱴᱤᱡᱹᱹᱹ ᱫᱟᱜ ᱮᱛᱮ ᱵᱟᱹᱞᱤ ᱵᱟᱝ ᱵᱩᱡᱩᱜ ᱠᱟᱱᱟ ᱴᱷᱟᱱᱰᱟ ᱴᱷᱟᱱᱰᱟ ᱢᱮᱱᱟᱜ ᱟᱠᱟᱫᱟ᱾ ᱮᱠᱛᱚ ᱡᱩᱚᱫᱤ ᱫᱟᱜᱽ ᱠᱷᱟᱱ ᱫᱚ ᱯᱩᱨᱟᱹ ᱫᱟᱜ ᱞᱮᱠᱷᱟᱱ ᱜᱮ ᱱᱟᱯᱟᱭᱚᱜᱼᱟ ᱟᱨ ᱥᱤᱛᱩᱝ ᱠᱷᱟᱱ ᱫᱚ ᱯᱩᱨᱟᱹ ᱯᱩᱨᱤᱹᱹᱹ ᱥᱤᱛᱩᱝ ᱞᱮᱠᱷᱟᱡ ᱜᱮ ᱱᱟᱯᱟᱭᱚᱜᱼᱟ ᱦᱚᱜᱼᱝᱠᱟ ᱥᱤᱛᱩᱝ ᱫᱟᱭ ᱜᱚᱱᱚᱹᱹᱹ ᱠᱚᱱᱚᱭ ᱫᱟᱜ ᱮᱫᱟ ᱚᱱᱠᱟ ᱠᱷᱟᱹᱛᱤᱨ ᱵᱷᱟᱞᱞᱤ ᱵᱟᱝ ᱵᱩᱡᱩᱜ ᱠᱟᱱᱟ ᱛᱚ ᱟᱯᱮ ᱥᱮᱫ ᱫᱚ ᱚᱠᱟᱞᱮᱠᱟ᱾
ᱟᱞᱮᱥᱮᱫ ᱦᱚᱸ ᱵᱟᱚᱠᱚ ᱝᱠᱟ ᱜᱮ᱾ ᱦᱮᱸ ᱢᱤᱢᱤᱫ ᱜᱷᱟᱹᱲᱤᱡ ᱫᱚ ᱫᱟᱜ ᱵᱚᱫ ᱮᱟ ᱢᱤᱼᱢᱤᱫ ᱜᱷᱟᱹᱲᱤᱡ ᱫᱚ ᱥᱤᱛᱩ ᱠᱮᱫᱟ ᱚᱱᱟᱛᱮᱹᱹᱹ ᱵᱮᱥ ᱫᱚ ᱵᱟᱝ ᱵᱩᱡᱷᱟᱹᱜ ᱠᱟᱱᱟ ᱡᱟᱦᱟᱸ ᱠᱚᱥᱱ ᱦᱚᱸ ᱚᱱᱠᱟ ᱫᱟᱬᱟᱱ ᱠᱚᱦᱚᱸ ᱵᱟᱝ ᱥᱮᱱ ᱫᱟᱲᱮ ᱦᱩᱭᱩᱜ ᱠᱟᱱᱟ᱾ ᱦᱮᱸ ᱠᱟᱹᱢᱤ ᱠᱟᱡ ᱠᱚᱦᱚᱸ ᱚᱱᱠᱟ ᱵᱟᱝ ᱜᱟᱱᱚᱜ ᱠᱟᱱᱟ᱾ ᱚᱲᱟᱜ ᱠᱚᱨᱮ ᱜᱮ ᱥᱟᱨᱟ ᱜᱷᱟᱹᱲᱤᱡ ᱛᱟᱦᱮᱸ ᱦᱩᱭᱩᱜ ᱠᱟᱱᱟ᱾
ᱟᱪᱪᱷᱟ ᱛᱚᱵᱮᱹᱹᱹ ᱦᱚᱜᱼᱚᱭ ᱛᱚᱵᱮ ᱪᱟᱥ ᱠᱚᱫᱚ ᱛᱤᱱᱟᱹᱜ ᱥᱟᱺᱜᱤᱧ ᱯᱮ ᱞᱟᱦᱟ ᱟᱠᱟᱫ ᱛᱟᱵᱚᱱᱟ?
ᱪᱟᱥ ᱠᱟᱹᱢᱤ ᱠᱚᱫᱚ ᱱᱚᱜᱼᱚᱭ ᱦᱟᱸᱜ ᱞᱮ ᱮᱛᱚᱦᱚᱵ ᱜᱚᱫᱚᱜ ᱞᱟᱹᱜᱤᱫ ᱦᱟᱸᱜ ᱟᱨᱣᱞᱮ ᱮᱛᱚᱦᱚᱵᱚᱜᱼᱟ ᱪᱟᱥ ᱠᱟᱹᱢᱤ ᱠᱚᱫᱚ᱾
ᱟᱫᱚ ᱟᱯᱮ ᱠᱚ ᱵᱟᱚᱠᱚ ᱛᱟᱦᱚᱞᱮ ᱪᱟᱥ ᱠᱟᱹᱢᱤ ᱠᱚᱫᱚ ᱯᱮ ᱛᱤᱱ ᱥᱟᱺᱜᱤᱧ ᱠᱮᱜᱼᱟ?
ᱟᱞᱮᱥᱮᱫ ᱦᱚᱸ ᱮᱛᱚᱦᱚᱵ ᱫᱚ ᱟᱹᱣᱨᱤᱞᱮ ᱮᱛᱚᱦᱚᱵᱟ ᱟᱨᱹᱹᱹ ᱚᱱᱠᱟ ᱫᱟᱜ ᱵᱟᱝ ᱠᱷᱟᱹᱛᱤᱨ ᱛᱮ ᱵᱟᱭ ᱫᱟᱜ ᱡᱟᱲᱤᱭᱟ ᱟᱠᱟᱫ ᱠᱷᱟᱹᱛᱤᱨ ᱛᱮᱹᱹᱹ ᱛᱮ ᱵᱟᱞᱮ ᱪᱟᱥ ᱫᱟᱲᱮ ᱠᱟᱫᱟ ᱩᱱᱤ ᱯᱚᱨᱡᱚᱱᱛᱚ ᱦᱚᱸ᱾ ᱫᱟᱜ ᱞᱮᱠᱷᱟᱱ ᱫᱚᱞᱮ ᱪᱟᱥᱟ ᱛᱚᱵᱮ ᱯᱩᱴᱠᱟᱹ ᱠᱚᱫᱚᱯᱮ ᱦᱟᱞᱟᱝ ᱮᱫ ᱜᱮᱭᱟ ᱥᱮ ᱵᱟᱝ ᱚᱛ?
ᱦᱮᱸ ᱵᱟᱚᱠᱷ ᱟᱞᱮ ᱦᱚᱸ ᱯᱩᱴᱠᱟᱹ ᱠᱚᱫᱚᱹᱹᱹᱹ ᱯᱷᱩᱴ ᱫᱚᱞᱮ ᱦᱟᱞᱟᱝᱮᱫ ᱠᱚᱜᱮᱭᱟ ᱦᱸ ᱟᱞᱮ ᱥᱮᱱ ᱦᱚᱸ ᱟᱹᱰᱤ ᱜᱟᱱ ᱠᱚ ᱧᱟᱢᱚᱜ ᱠᱟᱱ ᱜᱮᱭᱟ ᱯᱷᱩᱴ ᱯᱩᱛᱟᱹᱫᱚᱯᱮ ᱥᱮ ᱫᱚᱠᱚ ᱛᱟᱦᱚᱞᱮ ᱯᱴᱟᱹ ᱠᱚ ᱧᱟᱢᱚᱜ ᱠᱟᱱᱟ ᱥᱮ ᱵᱟᱝᱼᱟ᱾
ᱦᱳᱭ ᱟᱞᱮ ᱥᱮᱫ ᱦᱚᱸ ᱯᱩᱴᱠᱟᱹ ᱠᱚᱫᱚ ᱧᱟᱢ ᱫᱚ ᱧᱟᱢᱚᱜ ᱠᱟᱱ ᱜᱮᱭᱟ ᱵᱷᱟᱹᱞᱮ ᱞᱮᱠᱟᱜᱮ ᱧᱟᱢ ᱫᱚ ᱧᱟᱢᱚᱜ ᱠᱟᱱᱟ ᱯᱩᱴᱠᱟᱹ ᱠᱚ᱾ ᱟᱫᱚ ᱠᱟᱹᱴᱤᱡ ᱵᱤᱨ ᱠᱚ ᱥᱟᱺᱜᱤᱧ ᱠᱷᱟᱹᱛᱤᱨ ᱛᱮ ᱦᱮᱞᱟᱜ ᱠᱟᱱᱟᱞᱮ ᱦᱟᱞᱟᱝ ᱞᱟᱹᱜᱤᱫ᱾ ᱵᱟᱠᱷᱟᱡ ᱥᱩᱨᱼ ᱥᱩᱯᱩᱨᱢᱟ ᱚᱛ ᱠᱚᱫᱚ ᱧᱟᱢ ᱫᱚ ᱧᱟᱢᱚᱜ ᱠᱟᱱ ᱜᱮᱭᱟ ᱟᱫᱚ ᱯᱩᱴᱠᱟᱹ ᱡᱚᱢ ᱨᱮᱱᱟᱜ ᱢᱤᱫᱴᱮᱱᱹᱹᱹ ᱮᱴᱟᱜ ᱜᱮ ᱨᱟᱹᱥᱠᱟᱹ ᱢᱮᱱᱟᱜ ᱟᱠᱟᱟᱜᱼᱟ ᱦᱳᱭᱥᱮ᱾
ᱦᱳᱭ ᱦᱳᱭ ᱵᱠᱚ ᱦᱳᱭ ᱟᱫᱚ ᱟᱞᱮ ᱫᱚ ᱦᱟᱸᱜ᱾ ᱠᱚ ᱦᱟᱸᱜ ᱟᱞᱮ ᱫᱚ ᱦᱟᱸᱜ ᱯᱩᱴᱠᱟᱹ ᱠᱚᱫᱚ ᱦᱟᱸᱜ ᱞᱮᱴᱚ ᱠᱟᱛᱮᱫ ᱞᱮ ᱡᱚᱢ ᱠᱚᱜᱮᱭᱟ ᱦᱮᱸ ᱞᱮᱴᱚ ᱠᱟᱛᱮᱫ ᱫᱚ ᱟᱹᱰᱤᱹᱹᱹ ᱥᱤᱵᱤᱞ ᱜᱮ ᱵᱩᱡᱷᱟᱹᱜ ᱜᱮᱭᱟ ᱟᱫᱚ ᱟᱯᱮ ᱥᱮᱱ ᱫᱚ ᱛᱟᱦᱚᱞᱮ ᱯᱩᱴᱠᱟᱹ ᱠᱚᱫᱚ ᱯᱮ ᱞᱮᱴᱚ ᱠᱚᱜᱮᱭᱟ ᱥᱮ ᱵᱟᱝ᱾
ᱵᱟᱝ ᱵᱟᱝ ᱯᱩᱴᱠᱟᱹ ᱫᱚ ᱵᱟᱞᱮ ᱞᱮᱴᱚᱭ ᱛᱟᱦᱮᱱᱟ ᱟᱞᱮ ᱫᱚ᱾ ᱱᱩᱠᱩ ᱫᱚ ᱡᱟᱦᱟᱸ ᱫᱚ ᱢᱮᱴᱟ ᱢᱚᱥᱞᱟ ᱥᱟᱶᱛᱮ ᱞᱮ ᱩᱛᱩᱭ ᱛᱟᱦᱮ ᱜᱮᱭᱟ ᱟᱨ ᱫᱟᱠᱟ ᱥᱟᱶ ᱛᱮᱞᱮ ᱡᱚᱢ ᱛᱟᱦᱮᱱ ᱜᱮᱭᱟ ᱛᱚᱵᱮ ᱟᱯᱮ ᱥᱮᱫ ᱫᱚᱯᱮ ᱞᱮᱴᱚᱭ ᱛᱟᱦᱮᱱ ᱜᱮᱭᱟ ᱯᱩᱴᱠᱟᱹ ᱫᱚ
ᱦᱳᱭ ᱦᱳᱭ ᱵᱚᱠᱚᱧ ᱟᱞᱮᱥᱮᱫ ᱫᱚ ᱯᱩᱴᱠᱟᱹ ᱟᱞᱮ ᱞᱮᱴᱚᱭ ᱜᱮᱭᱟ ᱟᱨ ᱞᱮᱴᱚ ᱠᱟᱛᱮᱫ ᱟᱹᱰᱤ ᱜᱮ ᱥᱤᱵᱤᱞ ᱜᱮᱭᱟ ᱛᱚ ᱤᱧ ᱫᱚ ᱞᱮᱴᱚ ᱩᱱᱠᱩ ᱫᱚᱦᱟᱸᱜ ᱫᱚᱢᱮᱮᱧ ᱠᱩᱥᱤᱭᱟᱜ ᱜᱮᱭᱟ ᱛᱚ ᱟᱫᱚ ᱚᱱᱟ ᱛᱮᱜᱮ ᱦᱟᱸᱜ ᱯᱩᱴᱠᱟᱹ ᱠᱚᱫᱚᱞᱮ ᱞᱮᱴᱚᱭ ᱜᱮᱭᱟ ᱟᱞᱮ ᱫᱚ
ᱟᱪᱪᱷᱟ ᱫᱟᱫᱟ ᱛᱚᱵᱮ ᱟᱯᱮᱥᱮᱫ ᱦᱚᱸᱜᱼᱚᱭ ᱱᱚᱣᱟ ᱚᱨᱛᱚᱫ ᱩᱫ ᱥᱮ ᱢᱤᱥᱨᱤ ᱩᱫ ᱠᱚᱫᱚ ᱯᱮ ᱡᱚᱢ ᱛᱟᱦᱮᱱ ᱜᱮᱭᱟ ᱥᱮ ᱵᱟᱝ ᱡᱟᱦᱟᱸ ᱫᱚ ᱠᱟᱴ ᱩᱫ ᱠᱚ ᱠᱩᱢᱵᱟᱹ ᱩᱫ ᱠᱚ ᱟᱨ ᱵᱩᱥᱩᱫ ᱩᱫ ᱠᱚᱯᱮ ᱡᱚᱢ ᱛᱟᱦᱮᱱ ᱜᱮᱭᱟ ᱥᱮ ᱵᱟᱝ
ᱦᱳᱭ ᱵᱚᱜᱚᱧ ᱟᱞᱮ ᱥᱮᱫ ᱦᱚᱸ ᱚᱱᱟ ᱩᱫ ᱠᱚᱫᱚ ᱦᱟᱸᱜ ᱧᱟᱢᱚᱜ ᱜᱮᱭᱟ ᱟᱨ ᱟᱞᱮ ᱦᱚᱸ ᱚᱱᱟ ᱠᱚᱫᱚᱞᱮ ᱡᱚᱢ ᱜᱮᱭᱟ ᱦᱮᱸ ᱛᱟᱦᱚᱞᱮ ᱟᱯᱮ ᱥᱮᱱ ᱦᱚᱸ ᱵᱟᱠᱚ ᱧᱚᱜᱼᱟ ᱚᱱᱟ ᱠᱚᱫᱚᱯᱮ ᱡᱚᱢ ᱜᱮᱭᱟ ᱛᱚ
ᱦᱳᱭ ᱚᱱᱟ ᱚᱫ ᱠᱚᱦᱚᱸ ᱞᱮ ᱡᱚᱢ ᱫᱚᱞᱮ ᱡᱚᱢ ᱜᱮᱭᱟ ᱟᱨ ᱟᱞᱮ ᱥᱮᱫ ᱚᱱᱟ ᱠᱚ ᱩᱫ ᱨᱮᱭᱟᱜ ᱡᱟᱹᱥᱛᱤ ᱠᱟᱭᱛᱮ ᱥᱚᱲᱮ᱾ ᱱᱤᱭᱟᱹ ᱡᱟᱹᱯᱩᱫ ᱨᱮᱫᱚ ᱥᱚᱲᱮ ᱩᱫ ᱨᱮᱭᱟᱜ ᱥᱚᱲᱮ ᱠᱚ ᱡᱚᱢ᱾ ᱟᱹᱰᱤ ᱵᱷᱟᱞᱤ ᱵᱩᱡᱩᱜ ᱠᱷᱟᱹᱛᱤᱨ ᱛᱮ ᱩᱫ ᱨᱮᱱᱟᱜ ᱥᱳᱲᱮ ᱠᱚᱞᱮ ᱡᱚᱢ ᱛᱟᱦᱮᱱ ᱜᱮᱭᱟ ᱛᱚᱵᱮ ᱟᱯᱮᱫᱚ ᱩᱫ ᱠᱚᱨᱮᱱᱟᱜ ᱥᱳᱲᱮ ᱫᱚᱯᱮ ᱡᱚᱢ ᱛᱟᱦᱮᱱ ᱜᱮᱭᱟ ᱥᱮ ᱵᱟᱝᱟ?
ᱦᱳᱭ ᱵᱚᱜᱚᱧ ᱟᱞᱮ ᱦᱚᱸ ᱩᱫ ᱨᱮᱱᱟᱜ ᱥᱳᱲᱮ ᱠᱚᱫᱚᱞᱮ ᱦᱟᱸᱜ ᱞᱮ ᱡᱚᱢ ᱜᱮᱭᱟ ᱟᱞᱮ ᱦᱚᱸ ᱦᱮᱸ
ᱟᱪᱪᱷᱟ ᱟᱹᱰᱤ ᱱᱟᱯᱟᱭ ᱛᱚᱵᱮ ᱦᱚᱜᱼᱚᱭ ᱱᱤᱛᱚᱜ ᱱᱤᱭᱟᱹ ᱡᱟᱹᱯᱩᱫ ᱨᱮ ᱱᱤᱛᱚᱜ ᱡᱟᱦᱟᱸ ᱫᱚ ᱩᱫ ᱥᱮᱸᱫᱽᱨᱟ ᱥᱮᱸᱫᱽᱨᱟ ᱛᱮ ᱧᱮᱞᱚᱜᱼᱟ ᱡᱮ ᱛᱚᱨᱦᱚᱫ ᱧᱟᱢ ᱠᱚᱣᱟ ᱥᱮ ᱦᱚᱨᱚᱢ ᱧᱟᱢ ᱠᱚᱣᱟ ᱚᱱᱠᱟ ᱫᱚ ᱯᱮ ᱧᱟᱢ ᱟᱠᱟᱫ ᱠᱚᱣᱟ ᱥᱮ ᱵᱟᱝᱟ
ᱦᱮᱸ ᱵᱚᱠᱚᱧ ᱞᱮ ᱦᱚᱸ ᱱᱚᱜᱚᱭ ᱩᱫ ᱠᱚ ᱥᱮᱸᱫᱽᱨᱟ ᱥᱮᱸᱫᱽᱨᱟ ᱛᱮ ᱡᱟᱦᱟᱸ ᱠᱚᱨᱮ ᱩᱫ ᱦᱟᱞᱟᱝ ᱠᱚᱞᱮ ᱪᱟᱞᱟᱣ ᱞᱮᱠᱷᱟᱱ ᱫᱚ ᱛᱚᱨᱦᱚᱫ ᱠᱚ ᱧᱟᱢᱚᱜ ᱜᱮᱭᱟ ᱟᱫᱚ ᱛᱚᱨᱦᱚᱫ ᱠᱚ ᱥᱮᱸᱫᱽᱨᱟ ᱜᱚᱡ ᱠᱟᱛᱮᱫ ᱟᱹᱜᱩ ᱠᱚ ᱦᱩᱭᱩᱜ ᱜᱮᱭᱟ ᱟᱨ ᱛᱚᱨᱦᱚᱫ ᱡᱤᱞ ᱠᱚᱦᱚᱸ ᱟᱞᱮ ᱥᱮᱫ ᱦᱚᱸ ᱞᱮ ᱡᱚᱢ ᱜᱮᱭᱟ ᱦᱩᱸ
ᱟᱪᱪᱷᱟ ᱛᱚᱵᱮ ᱱᱮᱛᱟᱨ ᱫᱚᱠᱚ ᱧᱟᱢᱚᱜ ᱠᱟᱱ ᱜᱮᱭᱟ ᱥᱮ ᱵᱟᱝ ᱚᱱᱠᱟ ᱞᱮᱠᱟ ᱞᱟᱦᱟᱛᱮ ᱞᱮᱠᱟ ᱛᱚᱨᱦᱚᱫ ᱠᱚᱫᱚ
ᱱᱮᱛᱟᱨ ᱫᱚ ᱦᱟᱸᱜ ᱫᱚ ᱞᱟᱦᱟᱛᱮ ᱞᱮᱠᱟ ᱫᱚ ᱚᱱᱠᱟ ᱫᱚ ᱵᱟᱠᱚ ᱧᱟᱢᱚᱜ ᱠᱟᱱᱟ ᱟᱹᱰᱤ ᱠᱚᱢ ᱜᱮᱠᱚ ᱧᱟᱢᱚᱜ ᱠᱟᱱᱟ ᱚᱱᱠᱟ ᱫᱚ ᱵᱟᱠᱚ ᱧᱟᱢᱚᱜ ᱠᱟᱱᱟ
ᱟᱪᱪᱷᱟ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱫᱚ ᱧᱟᱢ ᱫᱚ ᱵᱟᱠᱚ ᱧᱟᱢᱚᱜ ᱠᱟᱱᱟ ᱛᱚᱨᱦᱚᱫ ᱠᱚᱫᱚ ᱢᱤᱫ ᱵᱟᱨᱭᱟ ᱫᱚᱠᱚ ᱧᱟᱢᱚᱜ ᱠᱟᱱᱟ ᱠᱟᱹᱴᱤᱡ ᱡᱟᱦᱟᱸ ᱫᱚ ᱟᱫᱚ ᱵᱤᱨ ᱠᱚ ᱥᱮᱫ ᱥᱮ ᱚᱱᱠᱟ ᱵᱩᱨᱩ ᱠᱚᱥᱮᱫ ᱡᱟᱯᱟᱜ ᱨᱮ ᱚᱱᱠᱟ ᱫᱚᱠᱚ ᱧᱟᱢ ᱫᱚᱠᱚ ᱧᱟᱢᱚᱜ ᱠᱟᱱ ᱜᱮᱭᱟ ᱛᱚᱨᱦᱚᱫ ᱠᱚ ᱟᱨ ᱡᱟᱢᱲᱩ ᱠᱚ ᱡᱟᱹᱥᱛᱤ ᱠᱚ ᱧᱟᱢᱚᱜ ᱠᱟᱱ ᱜᱮᱭᱟ ᱱᱮᱛᱟᱨ ᱦᱚᱸ ᱡᱟᱢᱽᱲᱩ ᱫᱚ ᱟᱯᱮᱥᱮᱫ ᱜᱮ ᱡᱟᱢᱲᱩ ᱠᱚᱫᱚ ᱚᱠᱟ ᱞᱮᱠᱟ ᱠᱚ ᱧᱟᱢᱚᱜ ᱠᱟᱱᱟ
ᱦᱮᱸ ᱵᱚᱠᱚᱧ ᱟᱞᱮ ᱥᱮᱱ ᱫᱚ ᱡᱟᱢᱽᱲᱩ ᱠᱚᱫᱚ ᱦᱟᱸᱜ ᱵᱟᱹᱲᱛᱤ ᱧᱚᱜ ᱜᱮᱠᱚ ᱧᱟᱢᱚᱜ ᱠᱟᱱ ᱜᱮᱭᱟ ᱡᱟᱢᱚᱱ ᱫᱚ ᱦᱟᱸᱜ ᱟᱫᱚ ᱦᱟᱸᱜ ᱡᱟᱹᱢᱽᱢᱩ ᱡᱤᱞ ᱠᱚᱫᱚ ᱦᱟᱸᱜ ᱤᱧ ᱫᱚ ᱦᱟᱸᱜ ᱵᱟᱹᱧ ᱡᱚᱢ ᱵᱟᱲᱟ ᱟᱠᱟᱜᱼᱟ ᱟᱨ ᱵᱟᱹᱧ ᱡᱚᱢ ᱜᱮᱭᱟ ᱦᱮᱸ ᱟᱞᱮ ᱱᱚᱛᱮᱨᱮ ᱦᱮᱱᱟᱜ ᱠᱚᱣᱟ ᱚᱱᱠᱟ ᱫᱚᱠᱚ ᱡᱚᱢ ᱵᱟᱲᱟ ᱠᱚᱜᱮᱭᱟ ᱟᱫᱚ ᱵᱟᱠᱚ ᱧᱟᱯᱮ ᱫᱚ ᱡᱟᱢᱽᱲᱩ ᱦᱚᱸᱯᱮ ᱡᱚᱢ ᱠᱚᱜᱮᱭᱟ ᱥᱮ ᱵᱟᱝᱟ ᱛᱟᱦᱚᱞᱮ
ᱦᱳᱭ ᱟᱞᱮ ᱥᱮᱫ ᱫᱚ ᱡᱟᱹᱵᱽᱲᱩ ᱡᱤᱞ ᱦᱚᱸᱞᱮ ᱡᱚᱢ ᱫᱚᱞᱮ ᱡᱚᱢ ᱜᱮᱭᱟ ᱡᱟᱹᱵᱽᱲᱩ ᱡᱤᱞ ᱡᱚᱢ ᱫᱚ ᱟᱹᱰᱤ ᱜᱮᱞᱮ ᱨᱟᱹᱥᱠᱟᱹ ᱜᱮᱭᱟ ᱪᱮᱫᱟᱜ ᱥᱮ ᱟᱞᱮ ᱫᱚᱞᱮ ᱟᱞᱮ ᱥᱮᱫ ᱫᱚᱠᱚ ᱞᱟᱹᱭᱟ ᱡᱮ ᱡᱟᱢᱲᱩ ᱡᱤᱞ ᱡᱚᱢ ᱞᱮᱠᱷᱟᱱ ᱡᱟᱦᱟᱸ ᱫᱚ ᱰᱟᱸᱰᱟ ᱦᱟᱥᱩ ᱠᱚ ᱜᱩᱱᱴᱤ ᱦᱟᱥᱩ ᱠᱚ ᱦᱚᱲᱢᱚ ᱨᱮᱭᱟᱜ ᱡᱟᱦᱟᱸ ᱛᱤᱱᱟᱹᱜ ᱡᱟᱝ ᱡᱟᱝ ᱱᱮ ᱡᱚᱲ ᱡᱟᱝ ᱴᱷᱮᱡ ᱡᱟᱦᱟᱸ ᱴᱷᱮᱱ ᱦᱟᱹᱥᱩ ᱠᱚ ᱚᱱᱟ ᱠᱚᱫᱚ ᱪᱟᱵᱟᱜ ᱜᱮᱭᱟ ᱟᱨ ᱵᱤᱥᱮᱥ ᱠᱟᱭᱛᱮ ᱡᱟᱦᱟᱸᱭ ᱫᱚ ᱵᱩᱲᱦᱤ ᱠᱚ ᱡᱟᱦᱟᱸ ᱵᱩᱲᱦᱤ ᱦᱟᱲᱟᱢ ᱦᱚᱲ ᱠᱚᱦᱚᱸ ᱞᱮ ᱡᱚᱢ ᱦᱚᱪᱚ ᱠᱚᱜᱮᱭᱟ ᱵᱟᱪᱷᱟᱣ ᱠᱟᱛᱮᱫ ᱡᱤᱞ ᱡᱤᱞᱧᱚᱜ ᱮᱢ ᱠᱟᱛᱮᱜ ᱞᱮ ᱡᱚᱢ ᱦᱚᱪᱚ ᱠᱚ ᱛᱟᱦᱮᱱ ᱜᱮᱭᱟ ᱟᱯᱮᱜᱮ ᱮᱸᱜ ᱚᱠᱟᱞᱮᱠᱟ
ᱟᱪᱪᱷᱟ ᱵᱟᱠᱚ ᱟᱞᱮ ᱥᱮᱱ ᱦᱚᱸ ᱡᱚᱢ ᱫᱚᱠᱚ ᱡᱚᱢ ᱜᱮᱭᱟ ᱡᱟᱢᱲᱩ ᱡᱤᱞ ᱫᱚ ᱟᱫᱚ ᱟᱸᱜ ᱤᱧ ᱜᱮ ᱦᱟᱸᱜ ᱵᱟᱹᱧ ᱡᱚᱢ ᱵᱟᱲᱟ ᱟᱠᱟᱜᱼᱟ ᱦᱮᱸ ᱵᱟᱠᱷᱟᱱ ᱛᱚ ᱡᱟᱢᱲᱩ ᱡᱤᱞ ᱨᱮᱱᱟᱜ ᱢᱟᱛᱚ ᱟᱹᱰᱤᱜᱟᱱ ᱜᱩᱱ ᱢᱮᱱᱟᱜ ᱟᱠᱟᱜᱼᱟ ᱡᱟᱢᱲᱩ ᱡᱤᱞ ᱡᱚᱢ ᱞᱮᱠᱷᱟᱱ ᱫᱚ ᱚᱱᱮ ᱰᱟᱸᱰᱟ ᱦᱟᱹᱥᱩ ᱠᱚ ᱜᱚᱱᱴᱷᱮ ᱦᱟᱹᱥᱩ ᱠᱚ ᱡᱟᱦᱟᱸᱭ ᱠᱚᱣᱟᱜ ᱚᱱᱟ ᱜᱚᱱᱴᱷᱮ ᱦᱟᱹᱥᱩ ᱰᱟᱸᱰᱟ ᱦᱟᱹᱥᱩ ᱠᱚ ᱛᱟᱦᱮᱱᱟ ᱚᱱᱟ ᱠᱚ ᱟᱹᱰᱤ ᱞᱚᱜᱚᱱ ᱪᱟᱵᱟᱜ ᱛᱟᱠᱚᱣᱟ ᱦᱮᱸ ᱟᱹᱰᱤ ᱱᱟᱯᱟᱭ ᱜᱮᱭᱟ ᱱᱟᱯᱟᱭ ᱫᱚ
ᱟᱪᱪᱷᱟ ᱛᱚᱵᱮ ᱫᱟᱫᱟ ᱟᱯᱮ ᱥᱮᱫ ᱫᱚ
ᱡᱟᱸᱵᱽᱲᱩ ᱡᱤᱞ ᱚᱱᱠᱟ ᱵᱟᱠᱚ ᱡᱚᱢ ᱠᱚ ᱛᱟᱦᱮᱱᱟ ᱥᱮ ᱵᱟᱠᱚ ᱥᱮᱸᱫᱽᱨᱟ ᱠᱚ ᱛᱟᱦᱮᱱᱟ ᱚᱱᱟ ᱥᱟᱶᱛᱮ ᱛᱚᱨᱦᱚᱫ ᱢᱟᱯᱮ ᱥᱮᱸᱫᱽᱨᱟ ᱯᱮ ᱡᱚᱢ ᱛᱟᱦᱮᱸᱱ ᱜᱮᱭᱟ ᱛᱚᱵᱮ ᱵᱟᱹᱨᱩᱰᱟᱝ ᱡᱤᱞ ᱠᱚᱫᱚᱯᱮ ᱡᱚᱢ ᱛᱟᱦᱮᱱ ᱜᱮᱭᱟ ᱥᱮ ᱵᱟᱝ-ᱟ᱾
ᱦᱚᱸ ᱵᱚᱠᱚᱧ ᱟᱞᱮ ᱥᱮᱱ ᱵᱟᱹᱨᱩᱰᱟᱝ ᱠᱚᱫᱚᱞᱮ ᱥᱮᱸᱫᱽᱨᱟ ᱠᱚᱜᱮᱭᱟ ᱦᱟᱸᱜ ᱟᱨ ᱵᱟᱹᱨᱩᱰᱟᱝ ᱡᱤᱞ ᱠᱚᱦᱚᱸᱞᱮ ᱡᱚᱢ ᱜᱮᱭᱟ ᱟᱫᱚ ᱱᱮᱛᱟᱨ ᱱᱮᱛᱟᱨ ᱜᱮ ᱦᱟᱜ ᱚᱱᱠᱟ ᱥᱮᱸᱫᱽᱨᱟ ᱫᱚ ᱦᱟᱸᱜ ᱵᱟᱝ ᱥᱮᱱ ᱦᱩᱭᱩᱜ ᱠᱟᱱᱟ ᱵᱟᱠᱷᱟᱱ ᱜᱤᱫᱽᱨᱟᱹ ᱵᱮᱲᱟ ᱨᱮᱫᱚ ᱫᱚᱢᱮ ᱵᱟᱹᱨᱩᱰᱟᱝ ᱥᱮᱸᱫᱽᱨᱟ ᱢᱮᱱᱠᱷᱟᱱ ᱜᱮ ᱟᱹᱰᱤ ᱜᱟᱱ ᱨᱟᱹᱥᱠᱟᱹ ᱦᱮᱸ ᱜᱟᱛᱮ ᱠᱚ ᱥᱟᱞᱟᱜ ᱵᱟᱹᱨᱩᱰᱟᱝ ᱥᱮᱸᱫᱽᱨᱟ ᱫᱚ ᱟᱹᱰᱤ ᱜᱟᱱ ᱜᱮ ᱪᱟᱜ ᱦᱩᱭᱩᱜ ᱜᱮ ᱛᱟᱦᱮᱸᱫ ᱟᱨ ᱩᱱ ᱚᱠᱛᱚ ᱫᱚᱢᱮ ᱵᱟᱹᱨᱩᱰᱟᱝ ᱡᱤᱞ ᱡᱚᱢ ᱦᱩᱭᱩᱜ ᱛᱟᱦᱮᱸᱫ ᱟᱫᱚ ᱱᱮᱛᱟᱨ ᱫᱚ ᱦᱟᱸᱜ ᱚᱱᱠᱟ ᱵᱟᱝ ᱪᱟᱞᱟᱣ ᱵᱟᱲᱟ ᱦᱩᱭᱩᱜ ᱠᱟᱱᱟ ᱚᱱᱠᱟ ᱥᱚᱢᱚᱭ ᱚᱠᱛᱚ ᱠᱚᱦᱚᱸ ᱵᱟᱝ ᱧᱟᱢᱚᱜ ᱠᱟᱱᱟ ᱦᱩᱸ
ᱦᱳᱭ ᱫᱟᱫᱟ ᱤᱧᱦᱚᱸ ᱵᱟᱨᱩᱰᱟᱝ ᱡᱮᱞ ᱫᱚ ᱚᱱᱠᱟ ᱦᱟᱸ ᱫᱚᱢᱮ ᱜᱤᱧ ᱠᱩᱥᱤᱭᱟᱜᱼᱟ ᱟᱨ ᱡᱚᱢ ᱦᱚᱸ ᱠᱩᱥᱤ ᱫᱩᱧ ᱠᱩᱥᱤᱭᱟᱜᱼᱟ ᱥᱮᱸᱫᱽᱨᱟ ᱦᱚᱸ ᱟᱹᱰᱤ ᱫᱷᱟᱣ ᱤᱧ ᱪᱟᱞᱟᱣ ᱫᱚᱧ ᱪᱟᱞᱟᱣ ᱟᱠᱟᱱ ᱜᱮᱭᱟ ᱟᱫᱚ ᱟᱯᱮ ᱥᱮᱫ ᱫᱚ ᱵᱟᱹᱨᱩᱰᱟᱝ ᱥᱮᱸᱫᱽᱨᱟ ᱫᱚ ᱚᱠᱟ ᱚᱠᱛᱚ ᱯᱮ ᱪᱟᱞᱟᱜ ᱛᱟᱦᱮᱸᱱᱟ ᱮ ᱡᱟᱦᱟᱸ ᱫᱚ ᱟᱞᱮ ᱥᱮᱫ ᱵᱤᱥᱮᱥ ᱠᱟᱭᱛᱮ ᱧᱮᱞᱚᱜᱼᱟ ᱟᱞᱮ ᱫᱚ ᱡᱮ ᱡᱚᱠᱷᱚᱱ ᱡᱟᱦᱟᱸ ᱫᱚ ᱟᱵᱚ ᱩᱫᱽᱜᱟᱹᱨᱟᱭ ᱩᱫᱽᱜᱟᱹᱨ ᱯᱚᱨᱮ ᱡᱟᱦᱟᱸ ᱯᱳᱭᱞᱳ ᱡᱟᱹᱯᱩᱫ ᱞᱟᱜᱟᱜᱼᱟ ᱥᱮ ᱚᱱᱠᱟᱭ ᱫᱟᱜᱼᱟ ᱡᱟᱹᱥᱛᱤ ᱜᱮ ᱫᱟᱜ ᱞᱮᱠᱷᱟᱱ ᱵᱟᱹᱨᱚᱰᱟᱝ ᱠᱚ ᱩᱰᱩᱠᱚᱜ ᱠᱷᱟᱹᱛᱤᱨ ᱛᱮ ᱧᱤᱫᱟᱹ ᱜᱮᱞᱮ ᱩᱰᱩᱠᱚᱜᱼᱟ ᱟᱯᱮ ᱫᱚ ᱚᱠᱟ ᱴᱟᱭᱤᱢ ᱯᱮ ᱥᱮᱸᱫᱽᱨᱟᱭᱟ
ᱟᱞᱮ ᱫᱚ ᱵᱚᱠᱚᱧ ᱱᱚᱜᱼᱚᱭ ᱟᱥᱟᱲ ᱥᱟᱱ ᱵᱚᱸᱜᱟ ᱦᱚᱸ ᱚᱱᱮ ᱠᱷᱩᱵ ᱡᱳᱨᱮ ᱫᱟᱜ ᱞᱮᱠᱷᱟᱱᱮ ᱵᱚᱱᱱᱟᱭ ᱞᱮᱠᱷᱟᱱᱮ ᱛᱚ ᱦᱚᱸ ᱵᱟᱹᱨᱰᱟᱝ ᱠᱚᱫᱚ ᱟᱹᱰᱤ ᱜᱟᱱ ᱜᱮᱠᱚ ᱧᱟᱢᱚᱜ ᱜᱮᱭᱟ ᱩᱱ ᱥᱚᱢᱚᱭ ᱜᱮ ᱦᱟᱸᱜ ᱟᱞᱮ ᱫᱚ ᱦᱟᱸᱜ ᱥᱮᱸᱫᱽᱨᱟ ᱠᱚ ᱜᱮᱭᱟ ᱵᱟᱹᱨᱰᱟᱝ ᱫᱚ
ᱟᱪᱪᱷᱟ ᱟᱹᱰᱤ ᱱᱟᱯᱟᱭ ᱩᱱ ᱚᱠᱛᱚ ᱜᱮ ᱟᱯᱮ ᱥᱮᱫ ᱫᱚ ᱵᱟᱹᱨᱩᱰᱟᱝ ᱯᱮ ᱥᱮᱸᱫᱨᱟ ᱠᱚ ᱛᱟᱦᱮᱸᱱ ᱜᱮ ᱚᱱᱟ ᱵᱟᱫ ᱠᱟᱛᱮ ᱟᱨᱚ ᱡᱟᱦᱟᱸ ᱚᱠᱟ ᱚᱠᱛᱚ ᱯᱮ ᱪᱟᱞᱟᱜ ᱜᱮᱭᱟ ᱮᱴᱟᱜ ᱥᱮᱸᱫᱽᱨᱟ ᱠᱚ ᱥᱮ ᱵᱤᱨ ᱥᱮᱸᱫᱽᱨᱟ ᱠᱚ ᱯᱮ ᱪᱟᱞᱟᱜ ᱜᱮᱭᱟ ᱥᱮ ᱵᱟᱝ
ᱦᱟ ᱵᱚᱠᱚᱧ ᱦᱟᱸᱜ ᱟᱞᱮ ᱫᱚ ᱦᱟᱸᱜ ᱮᱴᱟᱜ ᱠᱚᱫᱚ ᱦᱟᱸᱜ ᱟᱨ ᱦᱚᱸ ᱱᱟᱹᱭ ᱫᱷᱟᱨᱟ ᱠᱚᱞᱮ ᱥᱩᱨ ᱜᱮ ᱠᱷᱟᱱ ᱠᱷᱟᱹᱛᱤᱨ ᱛᱮ ᱱᱟᱹᱭ ᱫᱷᱟᱨᱟ ᱠᱚᱦᱚᱸ ᱪᱟᱞᱟᱜ ᱜᱮᱭᱟ ᱚᱱᱟ ᱫᱚ ᱦᱟᱸᱜ ᱱᱚᱣᱟ ᱪᱟᱹᱛ ᱵᱟᱹᱭᱥᱟᱹᱠᱷ ᱚᱱᱟ ᱥᱤᱛᱩᱝ ᱚᱠᱛᱚ ᱦᱮᱸ ᱪᱟᱹᱛ ᱵᱟᱹᱭᱥᱟᱹᱠᱷ ᱵᱚᱸᱜᱟ ᱚᱱᱟ ᱥᱤᱛᱩᱝ ᱟᱭ ᱡᱚᱠᱷᱚᱱ ᱥᱟᱹᱨᱫᱤ ᱥᱤᱛᱩᱝ ᱟᱭ ᱦᱮᱸ ᱚᱱᱟ ᱥᱤᱛᱩᱝ ᱠᱚᱨᱮᱜ ᱫᱚ ᱟᱫᱚ ᱦᱟᱸᱜ ᱚᱱᱠᱟ ᱠᱟᱢ ᱠᱟᱡ ᱠᱚᱸ ᱚᱲᱟᱜ ᱨᱮ ᱵᱟᱝ ᱛᱟᱦᱮᱸᱱ ᱜᱮᱛᱮ ᱟᱫᱚ ᱫᱟᱨᱦᱟ ᱠᱚᱜᱮ ᱦᱟᱹᱠᱩ ᱥᱟᱵ ᱞᱮ ᱪᱟᱞᱟᱜ ᱜᱮᱭᱟ ᱚᱱᱟ ᱚᱛᱟ ᱡᱟᱞ ᱟᱱ ᱛᱮ ᱡᱟᱦᱟᱸ ᱪᱷᱟᱠᱤ ᱡᱟᱞ ᱠᱚ ᱞᱟᱹᱭᱟ ᱦᱮᱸ
ᱟᱪᱪᱷᱟ ᱟᱞᱮ ᱦᱚᱸ ᱚᱱᱠᱟ ᱜᱮ ᱪᱟᱞᱟᱣ ᱫᱚᱞᱮ ᱪᱟᱞᱟᱜ ᱜᱮᱭᱟ ᱵᱩᱨᱩ ᱥᱮᱸᱫᱽᱨᱟ ᱠᱚ ᱥᱮ ᱨᱩᱰᱟᱹ ᱥᱮᱸᱫᱽᱨᱟ ᱥᱮ ᱠᱩᱞᱟᱹᱭ ᱥᱮᱸᱫᱽᱨᱟ ᱠᱚ ᱪᱮᱢᱮᱧ ᱥᱮᱸᱫᱽᱨᱟ ᱠᱚ ᱡᱷᱤᱠ ᱥᱮᱫᱽᱨᱟ ᱠᱚ ᱪᱟᱞᱟᱣ ᱫᱚᱞᱮ ᱪᱟᱞᱟᱜ ᱜᱮᱭᱟ ᱟᱨ ᱚᱱᱟ ᱥᱟᱶᱛᱮ ᱵᱤᱨ ᱥᱩᱠᱨᱤ ᱡᱩᱫᱤ ᱞᱮ ᱢᱚᱱᱮᱭᱟ ᱡᱮ ᱦᱮᱡ ᱟᱠᱟᱱᱟᱭ ᱵᱤᱨ ᱥᱩᱠᱨᱤ ᱮᱱᱠᱷᱟᱱ ᱚᱱᱠᱟᱜᱮ ᱟᱛᱳ ᱨᱮᱱ ᱥᱟᱱᱟᱢ ᱦᱚᱲ ᱠᱚ ᱥᱟᱶᱛᱮ ᱦᱟᱲᱟᱢ ᱠᱷᱚᱱ ᱠᱚᱲᱟ ᱠᱷᱚᱱ ᱮ ᱥᱟᱱᱟᱢ ᱠᱚ ᱜᱮᱠᱚ ᱪᱟᱞᱟᱜᱼᱟ ᱥᱮᱸᱫᱽᱨᱟ ᱞᱟᱹᱜᱤᱫ ᱛᱮ ᱛᱚᱵᱮ ᱫᱟᱫᱟ ᱵᱤᱨ ᱥᱮᱸᱫᱽᱨᱟ ᱠᱚᱫᱚᱢ ᱪᱟᱞᱟᱣ ᱠᱟᱱᱟ ᱥᱮ ᱵᱟᱝᱼᱟ᱾
ᱦᱳᱭ ᱵᱚᱠᱚᱧ ᱵᱤᱨ ᱥᱮᱸᱫᱽᱨᱟ ᱫᱚ ᱞᱤᱧ ᱪᱟᱞᱟᱣ ᱟᱠᱟᱱ ᱜᱮᱭᱟ ᱱᱚᱜᱼᱚᱭ ᱟᱞᱮ ᱦᱚᱸ ᱛᱚ ᱵᱟᱦᱟ ᱵᱟᱥᱠᱮ ᱨᱮ ᱵᱟᱦᱟ ᱥᱮᱸᱫᱽᱨᱟ ᱦᱮᱸ ᱟᱞᱮ ᱥᱩᱨ ᱨᱮᱜᱮ ᱵᱤᱨ ᱢᱮᱱᱟᱜ ᱜᱮᱭᱟ ᱚᱸᱰᱮ ᱥᱮᱸᱫᱽᱨᱟ ᱠᱚᱞᱮ ᱥᱮᱱᱚᱜ ᱜᱮᱭᱟ ᱦᱮᱸ ᱟᱨ ᱛᱟᱨᱯᱚᱨᱮ ᱤᱱᱟᱹ ᱥᱟᱞᱟᱜ ᱛᱮ ᱟᱹᱛᱩ ᱠᱚᱨᱮ ᱦᱚᱸ ᱥᱟᱨᱜᱟ ᱠᱚ ᱜᱩᱰᱩ ᱠᱚ ᱚᱱᱟ ᱠᱚ ᱩᱱᱠᱩ ᱠᱚ ᱥᱮᱸᱫᱽᱨᱟ ᱠᱚᱦᱚᱸᱞᱮ ᱥᱮᱱᱚᱜ ᱜᱮᱭᱟ
ᱟᱪᱪᱷᱟ ᱛᱚᱵᱮ ᱦᱚᱜᱼᱚᱭ ᱟᱯᱮ ᱥᱮᱫ ᱫᱚ ᱤᱭᱟᱹ ᱵᱤᱨ ᱥᱩᱠᱨᱤ ᱡᱤᱞ ᱡᱩᱫᱤ ᱢᱚᱱᱮ ᱠᱮᱫᱟ ᱯᱮ ᱵᱤᱨ ᱥᱮᱸᱫᱽᱨᱟ ᱯᱮ ᱪᱟᱞᱟᱣ ᱠᱟᱱᱟ ᱡᱟᱹᱥᱛᱤ ᱜᱮ ᱵᱤᱨ ᱥᱩᱠᱨᱤ ᱯᱮ ᱧᱟᱢ ᱟᱠᱟᱫ ᱠᱚᱣᱟ ᱟᱨᱯᱮ ᱥᱮᱸᱫᱽᱨᱟ ᱟᱠᱟᱫ ᱠᱚᱣᱟ ᱛᱚ ᱡᱩᱫᱤ ᱡᱟᱹᱥᱛᱤᱜᱼᱟ ᱛᱚᱵᱮ ᱟᱯᱮ ᱫᱚ ᱵᱤᱨ ᱥᱩᱠᱨᱤ ᱡᱤᱞ ᱠᱚᱫᱚ ᱯᱮ ᱟᱠᱷᱨᱤᱧ ᱜᱮᱭᱟ ᱥᱮ ᱵᱟᱝ
ᱟᱫᱚ ᱵᱚᱠᱚᱧ ᱦᱟᱸᱜ ᱚᱱᱟ ᱦᱟᱸᱜ ᱥᱮᱸᱫᱽᱨᱟ ᱡᱤᱞ ᱫᱚ ᱦᱟᱸᱜ ᱟᱞᱮ ᱫᱚ ᱦᱟᱸᱜ ᱚᱱᱠᱟ ᱞᱮᱠᱟ ᱫᱚ ᱦᱟᱸᱜ ᱵᱟᱞᱮ ᱟᱠᱷᱨᱤᱧ ᱜᱮᱭᱟ ᱟᱨ ᱵᱟᱞᱮ ᱟᱠᱷᱨᱤᱧ ᱟᱠᱟᱫ ᱤᱱᱠᱟᱹ ᱞᱮᱠᱟ ᱫᱚ ᱦᱟᱸᱜ ᱵᱟᱞᱮ ᱜᱚᱡ ᱟᱠᱟᱫ ᱠᱚᱣᱟ ᱛᱚ ᱟᱨ ᱟᱞᱮ ᱚᱱᱟ ᱵᱤᱨ ᱨᱮᱫᱚ ᱩᱱᱟᱹᱜ ᱚᱱᱠᱟ ᱞᱮᱠᱟ ᱡᱟᱹᱥᱛᱤ ᱥᱩᱠ ᱥᱩᱠᱨᱤ ᱠᱚᱫᱚ ᱵᱟᱹᱱᱩᱜ ᱠᱚᱣᱟ ᱠᱚᱢ ᱫᱷᱟᱨᱟ ᱧᱚᱜ ᱜᱮᱭᱟ ᱠᱚ ᱟᱫᱚ ᱡᱟᱦᱟᱸ ᱡᱟᱦᱟᱸ ᱛᱤᱱᱟᱹᱜ ᱦᱚᱲ ᱠᱚᱛᱮ ᱞᱮ ᱥᱮᱸᱫᱽᱨᱟ ᱠᱚᱣᱟ ᱟᱫᱚ ᱚᱱᱟ ᱫᱚ ᱡᱤᱞ ᱠᱚᱜᱮᱞᱮ ᱦᱟᱹᱴᱤᱧ ᱡᱚᱦᱚᱜᱼᱟ ᱥᱚᱢᱟᱱ ᱛᱮ
ᱟᱪᱪᱷᱟ ᱟᱹᱰᱤ ᱱᱟᱯᱟᱭ ᱟᱞᱮ ᱥᱮᱫ ᱦᱚᱸ ᱚᱱᱠᱟᱜ ᱜᱮ ᱥᱮᱸᱫᱽᱨᱟ ᱡᱤᱞ ᱠᱚᱫᱚ ᱵᱟᱠᱚ ᱟᱠᱷᱨᱤᱧ ᱜᱮᱭᱟ ᱩᱱᱠᱩ ᱡᱩᱫᱤ ᱦᱟᱹᱠᱩ ᱜᱮ ᱡᱩᱫᱤ ᱡᱟᱹᱥᱛᱤ ᱥᱮᱸᱫᱽᱨᱟ ᱥᱮᱸᱫᱽᱨᱟ ᱛᱮᱠᱚ ᱧᱟᱢᱚᱜᱼᱟ ᱪᱮᱫᱟᱜ ᱥᱮ ᱡᱟᱹᱯᱩᱫ ᱫᱤᱱ ᱟᱵᱚ ᱫᱚ ᱡᱟᱹᱥᱛᱤ ᱜᱮᱵᱚᱱ ᱟᱜᱩ ᱫᱚᱵᱚ ᱟᱹᱜᱩ ᱠᱚ ᱛᱟᱦᱮᱸᱱ ᱜᱮᱭᱟ ᱟᱨᱵᱚᱱ ᱥᱮᱸᱫᱽᱨᱟ ᱠᱚ ᱛᱟᱦᱮᱸᱱ ᱜᱮᱭᱟ ᱩᱱᱠᱩ ᱜᱮᱞᱮ ᱟᱠᱷᱨᱤᱧ ᱠᱚᱣᱟ ᱟᱯᱮ ᱫᱚ ᱚᱱᱠᱟ ᱯᱮ ᱟᱹᱠᱷᱨᱤᱧ ᱠᱚ ᱛᱟᱦᱮᱸᱱᱟ ᱥᱮ ᱵᱟᱝ
ᱦᱟᱹᱠᱩ ᱫᱚ ᱵᱚᱠᱚᱸᱧ ᱚᱝᱠᱟ ᱟᱠᱷᱨᱤᱧ ᱫᱚᱞᱮ ᱟᱠᱷᱨᱤᱧ ᱠᱚᱜᱮᱭᱟ ᱡᱟᱹᱥᱛᱤ ᱚᱱᱟ ᱵᱟᱹᱲᱛᱤ ᱞᱮ ᱥᱟᱵ ᱜᱚᱫ ᱠᱚᱞᱮ ᱵᱟᱠᱷᱟᱱ ᱜᱮ ᱟᱨ ᱵᱟᱠᱷᱟᱱ ᱫᱚ ᱛᱟᱥᱮ ᱠᱟᱠᱚ ᱜᱮᱭᱟᱞᱮ ᱨᱚᱦᱚᱲ ᱠᱚᱣᱟᱞᱮ ᱦᱮᱸ
ᱛᱚᱵᱮ ᱦᱚᱸᱚᱭ ᱦᱟᱹᱠᱩ ᱠᱚᱫᱚ ᱟᱯᱮ ᱫᱚ ᱛᱟᱥᱮ ᱠᱚ ᱯᱮ ᱨᱚᱦᱚᱲ ᱠᱚᱠᱷᱟᱱ ᱟᱫᱚ ᱚᱠᱟ ᱞᱮᱠᱟᱱ ᱦᱟᱹᱠᱩ ᱯᱮ ᱨᱚᱦᱚᱲ ᱠᱚ ᱛᱮ ᱱᱟᱜ ᱡᱟᱦᱟᱸ ᱫᱚ ᱞᱟᱹᱴᱩ ᱦᱟᱹᱠᱩ ᱯᱮ ᱨᱚᱦᱚᱲ ᱠᱚ ᱛᱟᱦᱮᱱᱟ ᱥᱮ ᱵᱟᱝᱟ
ᱞᱟᱹᱴᱩ ᱦᱟᱹᱠᱩ ᱠᱚᱫᱚ ᱵᱟᱝᱼᱟ ᱩᱱᱠᱩ ᱫᱚ ᱦᱟᱸᱜ ᱚᱱᱟ ᱵᱟᱹᱫᱽ ᱵᱟᱹᱭᱦᱟᱹᱲ ᱠᱚᱨᱮᱜ ᱜᱟᱰᱟ ᱠᱚᱨᱮ ᱡᱟᱦᱟᱸ ᱠᱚ ᱦᱟᱹᱠᱩ ᱠᱚᱞᱮ ᱦᱮᱸ ᱥᱟᱵ ᱠᱚᱣᱟ ᱠᱟᱹᱴᱤᱡ ᱦᱟᱹᱠᱩ ᱠᱚ ᱟᱫᱚ ᱩᱱᱠᱩ ᱠᱚᱫᱚᱞᱮ ᱛᱟᱥᱮ ᱨᱚᱦᱚᱲ ᱠᱟᱠᱚ ᱜᱮᱭᱟ
ᱟᱪᱪᱷᱟ ᱟᱹᱰᱤ ᱱᱟᱯᱟᱭ ᱛᱚᱵᱮ ᱟᱯᱮ ᱫᱚ ᱦᱟᱹᱠᱩ ᱠᱚᱫᱚ ᱨᱟᱯᱟᱜ ᱡᱟᱦᱟᱸ ᱫᱚ ᱨᱚᱦᱚᱲ ᱦᱟᱹᱠᱩ ᱠᱚ ᱛᱟᱦᱮᱱᱟ ᱩᱱᱠᱩ ᱨᱚᱦᱚᱲ ᱦᱟᱠᱩ ᱨᱟᱯᱟᱜ ᱠᱟᱛᱮ ᱯᱮ ᱡᱚᱢ ᱠᱚ ᱛᱟᱦᱮᱱ ᱜᱮᱭᱟ ᱥᱮ ᱵᱟᱝᱟ
ᱦᱚᱸ ᱵᱠᱚᱭ ᱨᱚᱦᱚᱭ ᱦᱠᱩ ᱠᱚᱦᱚᱸ ᱨᱟᱯᱟᱜ ᱠᱟᱛᱮᱫ ᱦᱚᱸᱞᱮ ᱡᱚᱢ ᱠᱚᱜᱮᱭᱟ ᱟᱨ ᱩᱱᱠᱩ ᱴᱟᱴᱠᱟ ᱟᱨ ᱴᱟᱴᱠᱟ ᱦᱟᱹᱠᱩ ᱡᱟᱦᱟᱸᱭ ᱦᱟᱸᱜ ᱞᱟᱜᱟᱜ ᱜᱮᱭᱟ ᱠᱚ ᱚᱱᱠᱟ ᱱᱟᱠᱩ ᱠᱚᱦᱚᱸ ᱨᱟᱯᱟᱜ ᱠᱟᱛᱮ ᱫᱚᱞᱮ ᱡᱚᱢ ᱠᱚᱜᱮᱭᱟ ᱨᱟᱯᱟᱜ ᱠᱟᱛᱮ ᱫᱚ ᱟᱹᱰᱤ ᱜᱟᱱ ᱠᱚᱠᱚ ᱥᱤᱵᱤᱞ ᱜᱮᱭᱟ ᱩᱱᱠᱩ ᱦᱟᱹᱠᱩ ᱫᱚ
ᱟᱪᱪᱷᱟ ᱟᱹᱰᱤ ᱱᱟᱯᱟᱭ ᱨᱚᱦᱚᱲ ᱦᱚᱸ ᱤᱧ ᱫᱚ ᱨᱟᱯᱟᱜ ᱠᱟᱛᱮ ᱫᱚ ᱵᱟᱹᱧ ᱡᱚᱢ ᱵᱟᱲᱟ ᱟᱠᱟᱫᱟ ᱱᱤᱛᱚᱜ ᱫᱷᱟᱹᱵᱤᱡ ᱛᱮᱫᱚ ᱨᱚᱦᱚᱲ ᱦᱟᱹᱠᱩ ᱫᱚ ᱩᱛᱩ ᱠᱟᱛᱮᱜ ᱜᱮ ᱡᱚᱢ ᱫᱚ ᱦᱩᱭ ᱠᱟᱱᱟ ᱟᱨ ᱤᱧᱦᱧ ᱢᱚᱱᱮᱭᱮᱜᱼᱟ ᱢᱤᱫ ᱫᱤᱱ ᱜᱟᱱ ᱚᱱᱠᱟ ᱡᱚᱢ ᱞᱟᱜᱟᱭ ᱦᱩᱭᱩᱜᱼᱟ ᱡᱮ ᱨᱚᱦᱚᱲ ᱦᱟᱠᱩ ᱨᱟᱯᱟᱜ ᱠᱟᱛᱮᱜ ᱥᱮ ᱚᱱᱠᱟ ᱨᱟᱯᱟᱜ ᱠᱟᱛᱮ ᱥᱤᱯᱤ ᱠᱟᱛᱮ ᱡᱚᱢ ᱞᱟᱜᱟ ᱠᱚ ᱦᱩᱭᱩᱜᱼᱟ ᱚᱠᱟᱞᱮᱠᱟ ᱵᱩᱡᱩᱜᱼᱟ ᱟᱯᱮ ᱥᱮᱫ ᱫᱚ ᱡᱟᱦᱟᱸ ᱫᱚ ᱨᱚᱠᱚᱡ ᱠᱚᱯᱮ ᱨᱟᱯᱟᱜ ᱠᱚ ᱛᱟᱦᱮᱱ ᱜᱮᱭᱟ ᱥᱮ ᱵᱟᱝ
ᱟᱸᱻ ᱨᱚᱠᱚᱡ ᱠᱚᱫᱚ ᱵᱚᱠᱚᱸᱧ ᱟᱞᱮ ᱥᱮᱱ ᱫᱚ ᱦᱟᱸᱜ ᱨᱟᱯᱟᱜ ᱫᱚ ᱵᱟᱞᱮ ᱨᱟᱯᱟᱜ ᱠᱚᱜᱼᱟ ᱠᱟᱜ ᱠᱚᱣᱟ ᱠᱤᱱᱛᱩ ᱨᱚᱠᱚᱡ ᱠᱚ ᱞᱟᱫ ᱠᱟᱛᱮᱫ ᱫᱚᱞᱮ ᱡᱚᱢ ᱠᱚᱜᱮᱭᱟ ᱨᱚᱠᱚᱡ ᱠᱚ ᱞᱮᱴᱚ ᱠᱟᱛᱮᱫ ᱦᱚᱸᱞᱮ ᱡᱚᱢ ᱠᱚᱜᱮᱭᱟ ᱦᱮᱸ ᱟᱫᱚ ᱵᱚᱠᱚᱸᱧ ᱛᱟᱦᱚᱞᱮ ᱟᱯᱮ ᱫᱚ ᱚᱠᱟ ᱞᱮᱠᱟ ᱯᱮ ᱡᱚᱢ ᱠᱚᱣᱟ ᱨᱚᱠᱚᱡ ᱠᱚᱫᱚ
ᱟᱞᱮ ᱫᱚ ᱡᱟᱦᱟᱸᱭ ᱩᱱᱠᱩ ᱨᱚᱠᱚᱡ ᱢᱚᱫᱫᱷᱮ ᱨᱮ ᱡᱟᱦᱟᱸᱭ ᱫᱚ ᱜᱚᱝᱜᱷᱟ ᱠᱚ ᱛᱟᱦᱮᱱᱟ ᱩᱱᱠᱩ ᱫᱚᱞᱮ ᱨᱟᱯᱟᱜ ᱠᱚ ᱛᱟᱦᱮᱱ ᱜᱮᱭᱟ ᱟᱨ ᱱᱚᱛᱮ ᱞᱮᱴᱚᱢ ᱞᱟᱹᱭ ᱠᱮᱫ ᱞᱮᱴᱚ ᱠᱚᱦᱚᱸ ᱞᱮ ᱡᱚᱢ ᱛᱟᱦᱮᱱ ᱜᱮᱭᱟ ᱨᱚᱠᱚᱡ ᱞᱮᱴᱚ ᱥᱮ ᱜᱚᱝᱜᱷᱟ ᱞᱮᱴᱚ ᱩᱛᱩ ᱠᱟᱛᱮᱫ ᱦᱚᱸᱞᱮ ᱡᱚᱢ ᱠᱚ ᱛᱟᱦᱮᱱᱟ ᱟᱨ ᱥᱟᱶᱛᱮ ᱵᱷᱟᱹᱡᱤ ᱦᱚᱸᱞᱮ ᱵᱷᱟᱹᱡᱤ ᱠᱚ ᱛᱟᱦᱮᱱᱟ ᱚᱱᱟ ᱥᱟᱶᱛᱮ ᱨᱚᱠᱚᱡ ᱫᱚ ᱩᱛᱩ ᱠᱟᱛᱮᱫ ᱡᱟᱦᱟᱸ ᱫᱚ ᱵᱷᱟᱹᱡᱤ ᱧᱚᱜ ᱠᱟᱛᱮ ᱵᱮᱥᱴᱷᱤᱠ ᱥᱩᱱᱩᱢ ᱨᱮ ᱢᱚᱥᱞᱟ ᱠᱚ ᱞᱟᱜᱟᱣ ᱠᱟᱛᱮᱜ ᱵᱷᱟᱹᱡᱤ ᱠᱟᱛᱮᱜ ᱞᱮ ᱟᱬᱜᱩ ᱠᱚᱣᱟ ᱟᱬᱜᱩ ᱠᱟᱛᱮ ᱡᱟᱦᱟᱸ ᱫᱚ ᱦᱚᱞᱚᱝ ᱛᱟᱦᱮᱱᱟ ᱚᱱᱟ ᱦᱚᱞᱚᱝ ᱨᱮ ᱢᱮᱥᱟ ᱠᱟᱛᱮᱜ ᱦᱚᱞᱚᱝ ᱢᱮᱥᱟ ᱢᱟᱱᱮ ᱨᱚᱠᱚᱡ ᱯᱟᱛᱲᱟ ᱯᱤᱴᱷᱟᱹ ᱞᱮ ᱛᱮᱭᱟᱨ ᱛᱟᱦᱮᱱ ᱜᱮᱭᱟ ᱟᱨᱞᱮ ᱡᱚᱢᱟ ᱱᱤᱭᱟᱹ ᱡᱟᱹᱯᱩᱫ ᱨᱮᱫᱚ ᱡᱩᱫᱤ ᱚᱱᱠᱟ ᱞᱮᱠᱟ ᱨᱚᱠᱚᱡ ᱜᱚᱸᱜᱷᱟ ᱞᱮ ᱧᱟᱢ ᱠᱚᱣᱟ ᱛᱚ ᱨᱚᱠᱚᱡ ᱯᱟᱛᱲᱟ ᱯᱤᱴᱷᱟᱹ ᱫᱚᱞᱮ ᱡᱚᱢ ᱜᱮᱭᱟ ᱟᱞᱮ ᱫᱚ ᱟᱫᱚ ᱟᱯᱮ ᱥᱮᱫ ᱜᱮ ᱨᱚᱠᱚᱡ ᱯᱟᱛᱲᱟ ᱯᱤᱴᱷᱟᱹ ᱠᱚᱫᱚᱯᱮ ᱡᱚᱢ ᱜᱮᱭᱟ ᱥᱮ ᱵᱟᱝ ᱟ?
ᱦᱚᱭ ᱟᱞᱮᱥᱮᱱ ᱫᱚ ᱦᱟᱸᱜ ᱟᱨ ᱨᱚᱠᱚᱡ ᱯᱟᱛᱲᱟ ᱯᱤᱴᱷᱟᱹ ᱫᱚ ᱦᱟᱸᱜ ᱵᱟᱞᱮ ᱡᱚᱢ ᱵᱟᱲᱟ ᱟᱠᱟᱜᱼᱟ ᱟᱨ ᱡᱚᱢ ᱨᱮᱦᱚᱸ ᱠᱚ ᱦᱟᱸᱜ ᱤᱧᱫᱚ ᱦᱟᱸᱜ ᱵᱟᱹᱧ ᱡᱚᱢ ᱟᱠᱟᱫ ᱦᱟᱸᱜ ᱟᱞᱮ ᱚᱲᱟᱜ ᱨᱮᱫᱚ ᱵᱟᱹᱧ ᱧᱮᱞ ᱟᱠᱟᱫ ᱠᱚᱣᱟ ᱟᱫᱚ ᱤᱧ ᱫᱚ ᱞᱮᱴᱚ ᱜᱮ ᱡᱟᱹᱥᱛᱤᱧ ᱠᱩᱥᱤᱭᱟᱜ ᱛᱮ ᱟᱫᱚ ᱦᱟᱸᱜ ᱨᱚᱠᱚᱡ ᱠᱚᱫᱚ ᱞᱮᱴᱚ ᱠᱟᱛᱮᱜ ᱜᱮ ᱦᱟᱸᱜ ᱠᱩᱥᱤᱭᱟᱜᱼᱟ ᱟᱨ ᱚᱱᱟᱜᱤᱧ ᱡᱚᱢ ᱜᱮᱭᱟ
ᱦᱳᱭ ᱤᱧ ᱟᱥᱚᱜᱼᱟ ᱡᱮ ᱚᱱᱠᱟᱜᱮ ᱢᱤᱫ ᱪᱷᱚᱴ ᱜᱟᱱ ᱡᱚᱢ ᱠᱟᱛᱮᱜ ᱧᱮᱞ ᱢᱮ ᱥᱮ ᱚᱲᱟᱜ ᱨᱮ ᱡᱚᱠᱷᱚᱱᱮᱢ ᱪᱟᱞᱟᱜᱼᱟ ᱱᱚᱝᱠᱟ ᱡᱟᱹᱯᱩᱫ ᱠᱟᱜᱼ ᱟᱭ ᱟᱨ ᱥᱟᱨᱡᱚᱢ ᱯᱟᱛᱲᱟ ᱠᱚ ᱟᱹᱜᱩ ᱠᱟᱛᱮᱫ ᱵᱮᱥᱴᱷᱤᱠ ᱨᱚᱠᱚᱡ ᱚᱱᱠᱟ ᱩᱛᱩ ᱠᱟᱛᱮ ᱵᱮᱥᱴᱷᱤᱠ ᱩᱛᱩ ᱠᱟᱛᱮᱜ ᱢᱚᱥᱞᱟ ᱨᱮᱠᱚ ᱠᱚᱥᱟᱣ ᱠᱟᱛᱮᱜ ᱮᱸᱻ ᱦᱚᱞᱚᱝ ᱚᱱᱟᱨᱮ ᱠᱚᱥᱟᱣ ᱠᱟᱛᱮᱢᱟ ᱝᱜᱽᱨᱩ ᱠᱚᱣᱟ ᱧᱮᱞᱟᱢ ᱨᱚᱠᱚᱡ ᱦᱩᱭ ᱤᱥᱤᱱ ᱦᱩᱭ ᱠᱟᱱᱟ ᱛᱟᱨᱯᱚᱨᱮ ᱚᱱᱟ ᱤᱥᱤᱱ ᱠᱟᱛᱮᱫ ᱜᱮ ᱦᱚᱞᱚᱝ ᱨᱮ ᱥᱤᱯᱤ ᱢᱮᱥᱟᱞ ᱠᱟᱛᱮᱫ ᱚᱱᱟ ᱨᱚᱠᱚᱡ ᱯᱤᱴᱷᱟᱹ ᱡᱚᱢ ᱞᱮᱟᱜᱟᱭ ᱢᱮ ᱢᱤᱫ ᱫᱤᱱ ᱮᱱᱠᱷᱟᱱᱮᱢ ᱵᱩᱡᱷᱟᱹᱣᱟ ᱡᱮ ᱨᱚᱠᱚᱡ ᱯᱤᱴᱷᱟᱹ ᱯᱤᱴᱷ ᱦᱚᱸ ᱥᱤᱵᱤᱞ ᱜᱮᱭᱟ ᱢᱮᱱᱛᱮ ᱟᱨ ᱨᱚᱠᱚᱡ ᱨᱮᱭᱟᱜ ᱯᱤᱴᱷ ᱯᱤᱴᱷᱟᱹ ᱦᱚᱸ ᱜᱟᱱ ᱫᱚ ᱜᱟᱱᱚᱜ ᱜᱮᱭᱟ ᱨᱚᱯᱚᱜ ᱜᱮᱭᱟ ᱯᱟᱛᱲᱟ ᱯᱤᱴᱷᱟᱹ ᱟᱹᱰᱤ ᱥᱤᱵᱤᱞᱟ ᱢᱤᱫ ᱫᱤᱱ ᱜᱟᱱ ᱴᱨᱟᱭ ᱛᱟᱞᱟᱝ ᱢᱮ ᱛᱚᱵᱮ
ᱟᱪᱪᱷᱟ ᱵᱚᱠᱚᱧ ᱟᱪᱪᱷᱟ ᱡᱚᱢ ᱵᱤᱲᱟᱹᱣ ᱦᱩᱭᱩᱜᱼᱟ ᱛᱟᱦᱚᱞᱮ ᱠᱷᱟᱱ ᱚᱠᱟᱞᱮᱠᱟ ᱥᱤᱵᱤᱞᱟ ᱦᱮᱸ ᱟᱫᱚ ᱦᱟᱸᱜ ᱡᱟᱦᱟᱸ ᱞᱮᱠᱟ ᱦᱟᱸᱜ ᱞᱟᱹᱭ ᱠᱮᱜᱼᱟᱢ ᱚᱠᱟ ᱞᱮᱠᱟ ᱤᱥᱤᱱ ᱦᱩᱭᱩᱜᱼᱟ ᱚᱱᱟ ᱫᱚ ᱦᱟᱸᱜ ᱡᱟᱹᱱᱤᱡ ᱠᱷᱟᱱᱮ ᱚᱱᱮ ᱥᱟᱠᱨᱟᱛ ᱨᱮ ᱦᱟᱜ ᱡᱟᱦᱟᱸ ᱞᱮᱠᱟ ᱡᱮ ᱥᱩᱠᱨᱤ ᱡᱤᱞ ᱠᱚᱵᱚᱱ ᱯᱤᱷᱟᱹᱭ ᱜᱮᱭᱟ ᱯᱟᱛᱲᱟ ᱯᱤᱴᱷᱟᱹᱭ ᱜᱮᱭᱟᱵᱚᱱ ᱮᱱᱮ ᱤᱱᱠᱟᱹ ᱞᱮᱠᱷᱟ ᱜᱮ ᱦᱟᱸᱜ ᱚᱱᱟ ᱦᱚᱸ ᱨᱚᱠᱚᱡ ᱦᱚᱸ ᱯᱤᱴᱷᱟᱹ ᱦᱩᱭᱩᱜᱼᱟ᱾
ᱦᱳᱭ ᱟᱫᱚ ᱚᱱᱟ ᱫᱚ ᱩᱛᱩ ᱠᱟᱛᱮᱜ ᱠᱟᱹᱴᱤᱡ ᱨᱚᱠᱚᱡ ᱩᱛᱩ ᱦᱩᱭᱩᱜᱼᱟ ᱟᱨ ᱵᱮᱥᱴᱷᱤᱠ ᱥᱤᱫᱽᱷᱚ ᱠᱚ ᱦᱩᱭᱩᱜᱼᱟ᱾
ᱦᱮᱸ ᱟᱪᱪᱷᱟ ᱟᱪᱪᱷᱟ ᱟᱪᱪᱷᱟ